ᱡᱚᱦᱟᱨ ᱜᱮ
ᱨᱚᱲ ᱠᱚ ᱱᱤᱛᱚᱜ ᱫᱚ ᱦᱟᱸᱜ ᱱᱤᱭᱟᱹ ᱵᱮᱲᱟ ᱫᱚ ᱱᱟᱯᱟᱭ ᱵᱟᱲᱟ ᱜᱮ ᱥᱟᱱᱟᱢ ᱠᱚᱜᱮ ᱟᱯᱮ ᱠᱚᱜᱮ ᱚᱠᱟ ᱞᱮᱠᱟ
ᱟᱞᱮ ᱠᱚ ᱦᱚᱸ ᱱᱟᱯᱟᱭ ᱜᱮ
ᱟᱪᱪᱷᱟ ᱟᱪᱪᱷᱟ ᱦᱳᱭ ᱛᱚ
ᱦᱳᱭ ᱚᱲᱟᱜ ᱨᱮᱱ ᱦᱚᱸ ᱱᱤᱛᱚᱜ ᱫᱚ ᱦᱟᱸᱜ ᱱᱟᱯᱟᱭ ᱵᱟᱲᱟ ᱜᱮ ᱡᱚᱛᱚ ᱜᱮ
ᱦᱩᱸ
ᱟᱯᱮ ᱠᱚ ᱨᱮᱱ ᱜᱮ ᱚᱠᱟ ᱞᱮᱠᱟ
ᱟᱞᱮ ᱠᱚᱦᱚᱸ ᱱᱟᱯᱟᱭ ᱜᱮ ᱡᱚᱛᱚ ᱦᱚᱲ ᱜᱮ ᱱᱤᱭᱟᱹ ᱦᱟᱹᱞᱤ ᱫᱚ
ᱦᱳᱭᱛᱚ ᱱᱮᱛᱟᱨ ᱫᱤᱱ ᱢᱟ ᱠᱟᱹᱢᱤ ᱫᱤᱱ ᱱᱟᱯᱟᱭ ᱵᱟᱝ ᱛᱟᱦᱮᱸ ᱞᱮᱱᱠᱷᱟᱱ ᱫᱚ ᱵᱟᱝ ᱦᱩᱭᱩᱜ ᱟ ᱥᱮ᱾ ᱱᱟᱯᱟᱭ ᱢᱟ ᱛᱟᱦᱮᱱ ᱞᱟᱹᱠᱛᱤ ᱠᱟᱱ ᱜᱮ᱾
ᱠᱷᱟᱡ ᱫᱚ ᱦᱮᱸ ᱟᱨ ᱪᱮᱫ ᱠᱚᱯᱮ ᱪᱮᱠᱟ ᱵᱟᱲᱟᱭᱫᱟ ᱱᱤᱛᱚᱜ
ᱱᱤᱛᱚᱜ ᱫᱚ ᱦᱟᱸᱜ ᱚᱱᱠᱟ ᱮᱠᱴᱟᱜ ᱠᱟᱹᱢᱤ ᱠᱚᱫᱚ ᱵᱟᱹᱱᱩᱜᱼᱟ ᱨᱚᱦᱚᱭ ᱠᱚ ᱠᱤᱪᱷᱩᱜᱟᱱ ᱟᱨᱟᱢᱵᱚ ᱵᱟᱲᱟ ᱦᱩᱭ ᱠᱟᱱᱟ ᱟᱫᱚ ᱚᱱᱟ ᱦᱳᱭ ᱦᱟᱸᱜ ᱨᱚᱦᱚᱭ ᱵᱟᱲᱟ ᱪᱟᱞᱟᱜ ᱠᱟᱱᱟ
ᱚᱼᱼ
ᱟᱯᱮ ᱠᱚ ᱜᱮ ᱪᱮᱫ ᱠᱚ ᱯᱮ ᱠᱟᱢᱤᱼᱼ ᱦᱳᱭ ᱟᱞᱮ ᱫᱚ ᱦᱟᱸᱜ ᱞᱮ ᱥᱩᱨᱩ ᱟᱠᱟᱫ ᱜᱮᱭᱟ ᱠᱤᱪᱷᱩ ᱜᱟᱱ ᱫᱚ ᱦᱩᱭ ᱵᱟᱲᱟᱭᱮᱱ ᱜᱮᱭᱟ ᱾
ᱟᱪᱪᱷᱟ ᱾
ᱟᱯᱮ ᱜᱮ ᱛᱤᱱᱟᱹᱜ ᱜᱟᱱ ᱯᱮ ᱪᱤᱠᱟᱹ ᱠᱮᱜᱼᱟ ᱨᱚᱦᱚᱭ ᱠᱚ ᱮᱛᱚᱦᱚᱵ ᱵᱟᱲᱟ ᱠᱮᱫᱟ ᱥᱮ ᱟᱹᱣᱨᱤ?
ᱟᱞᱮ ᱢᱟ ᱦᱩᱲᱩ ᱢᱟ ᱵᱟᱞᱮ ᱪᱟᱥ ᱮᱫ ᱠᱟᱱ ᱜᱮᱭᱟ ᱱᱤᱭᱟᱹ ᱵᱟᱨ ᱾
ᱟᱪᱪᱷᱟ ᱟᱪᱪᱷᱟ, ᱛᱟᱦᱞᱮ ᱟᱯᱮ ᱫᱚ ᱦᱩᱲᱩ ᱠᱚ ᱫᱚ ᱵᱟᱯᱮ ᱪᱟᱥ ᱜᱮᱭᱟ?
ᱚᱦᱚᱸᱜᱸ ᱟᱞᱮ ᱱᱚᱱᱛᱮ ᱢᱟ ᱪᱟ ᱼᱼ
ᱟᱪᱪᱷᱟ ᱟᱪᱪᱷᱟ ᱫᱤᱱᱟᱡᱯᱩᱨ ᱥᱟᱭᱤᱰ ᱥᱮ ᱚᱠᱟ ᱥᱮᱫ?
ᱦᱮᱸ ᱤᱱᱠᱟ ᱜᱮ ᱠᱷᱟᱡ ᱫᱚ ᱠᱷᱟᱡ ᱫᱚ ᱦᱮᱸ ᱾
ᱦᱮᱸ ᱾
ᱚᱸᱻ
ᱢᱟᱱᱮ ᱪᱟᱥ ᱜᱮᱭᱟ ᱠᱩ ᱡᱚᱛᱚ ᱦᱚᱲ ᱫᱚ ᱪᱟ ᱫᱚ ᱵᱟᱝ ᱦᱩᱲᱩ ᱦᱚᱸᱠᱚᱼᱼ ᱪᱟᱥ ᱜᱮᱭᱟ ᱟᱫᱚ ᱟᱞᱮ ᱜᱤ ᱵᱟᱞᱮ ᱪᱟᱥ ᱫᱟ ᱾
ᱟᱪᱪᱷᱟ ᱟᱪᱪᱷᱟ ᱵᱟᱝ ᱜᱮ ᱟᱡᱚᱢ ᱵᱟᱲᱟ ᱠᱟᱫ ᱼᱼ ᱟᱸᱡᱚᱢ ᱵᱟᱲᱟ ᱠᱟᱜ ᱟᱹᱧ ᱚᱱᱛᱮ ᱩᱛᱛᱚᱨ ᱫᱤᱱᱟᱡᱽᱯᱩᱨ ᱚᱱᱟ ᱥᱟᱭᱤᱰ ᱨᱮ ᱡᱟᱹᱥᱛᱤ ᱠᱟᱭ ᱛᱮ ᱫᱚ ᱱᱚᱜᱼᱚ ᱱᱚᱣᱟᱼᱼ ᱪᱟ ᱥᱮ ᱟᱱᱟᱨᱚᱥ ᱠᱚ ᱪᱟᱥᱟ᱾ ᱟᱨ ᱠᱷᱩᱵ ᱠᱚᱢ ᱦᱚᱲᱜᱮ ᱦᱩᱲᱩ ᱠᱚᱠᱚ ᱪᱟᱥᱟ᱾ ᱟᱪᱷᱟ ᱟᱪᱪᱷᱟ ᱾ ᱛᱟᱦᱚᱞᱮ ᱛᱤᱱᱟᱹᱜ ᱜᱟᱱ ᱯᱮ ᱪᱟᱥ ᱵᱟᱲᱟ ᱟᱠᱟᱜᱼᱟ ᱪᱟ ᱠᱚᱫᱚ?
ᱪᱟ ᱠᱚᱦᱚᱸ ᱡᱟᱹᱥᱛᱤ ᱵᱟᱝ ᱟᱥᱚᱞᱮ ᱱᱤᱛᱚᱜ ᱚᱠᱟᱨᱮᱱ ᱼᱼ ᱟᱞᱮ ᱢᱮᱱᱟᱜ ᱞᱮ ᱦᱟᱜ ᱚᱸᱰᱮᱱᱤᱡ ᱫᱚ ᱵᱟᱝ ᱠᱟᱱᱟᱞᱮ ᱮᱴᱟᱜ ᱠᱷᱚᱡ ᱞᱮ ᱦᱮᱡ ᱠᱟᱱᱟ᱾ ᱥᱮ ᱟᱫᱚ ᱚᱱᱟ ᱤᱭᱟᱹᱛᱮ ᱡᱟᱭᱜᱟ ᱡᱚᱢᱤ ᱦᱚᱸ ᱩᱱᱟᱹᱜ ᱜᱟᱱ ᱫᱚ ᱵᱟᱹᱱᱩᱜᱼᱟ ᱱᱚᱰᱮ ᱫᱚ᱾ ᱚᱱᱟᱛᱮ ᱡᱟᱹᱥᱛᱤ ᱦᱚᱸ ᱵᱟᱝ ᱾
ᱚ ᱢᱟᱱᱮ ᱠᱤᱪᱩ ᱜᱟᱱ ᱢᱮᱱᱟᱜ-ᱟ ᱟᱨᱠᱤ ᱵᱟᱝ?
ᱦᱮᱸ ᱠᱤᱪᱷᱩ ᱢᱮᱱᱟᱜᱼᱟ᱾
ᱟᱱᱟᱨᱚᱥ ᱠᱚ ᱚᱱᱠᱟ?
ᱟᱱᱟᱨᱚᱥ ᱫᱚ ᱵᱟᱞᱮ ᱪᱟᱥ ᱮᱫᱟ ᱟᱞᱮ ᱫᱚ ᱮᱴᱟᱜ ᱦᱚᱲ ᱠᱚ ᱪᱟᱥ ᱵᱟᱲᱟᱭ ᱜᱮᱭᱟ ᱟᱞᱮ ᱫᱚ ᱵᱟᱝ, ᱟᱞᱮ ᱫᱚ ᱠᱷᱟᱹᱞᱤ ᱪᱟ ᱜᱮᱞᱮ ᱪᱟᱥ ᱮᱫᱟ᱾
ᱟᱪᱪᱷᱟ ᱟᱪᱪᱷᱟ ᱾
ᱦᱮᱸᱼᱼ ᱦᱮᱸ ᱾
ᱛᱟᱦᱚᱞᱮ ᱚᱱᱛᱮ ᱫᱟᱜ ᱠᱚ ᱚᱠᱟ ᱞᱮᱠᱟ ᱫᱟᱜ ᱡᱟᱹᱲᱤ ᱠᱚ ᱟᱯᱮ ᱚᱱᱛᱮ?
ᱫᱟᱜ ᱢᱟ ᱱᱤᱛᱚᱜ ᱰᱩᱵᱟᱹᱣ ᱟᱠᱟᱫ ᱞᱮ ᱾
ᱛᱟᱦᱚᱞᱮ ᱪᱟ ᱵᱟᱜᱟᱱ ᱠᱚ ᱨᱮᱱᱟᱜ ᱚᱵᱚᱥᱛᱟ ᱠᱚ ᱴᱷᱤᱠ ᱴᱷᱟᱠ ᱜᱮᱭᱟ?
ᱪᱟ ᱵᱟᱜᱟᱱ ᱠᱚᱫᱚ ᱴᱷᱤᱠ ᱜᱮᱭᱟ᱾ ᱚᱱᱮ ᱪᱟ ᱵᱟᱜᱟᱱ ᱛᱟᱞᱟ ᱛᱟᱞᱟᱛᱮ ᱟᱸᱡᱚᱢ ᱠᱟᱫᱟ ᱯᱮ ᱯᱟᱥᱮᱡ ᱤᱭᱟᱹ ᱛᱟᱦᱮᱱ ᱜᱮ ᱡᱮ ᱼᱼ ᱞᱟᱹᱴᱩ ᱞᱟᱹᱴᱩ ᱤᱭᱟᱹ ᱠᱩ ᱜᱮᱫ ᱠᱟᱜᱼᱟ ᱫᱟᱜᱼᱼ ᱪᱟᱞᱟᱜ ᱞᱟᱹᱜᱤᱫ ᱱᱟᱞᱟ ᱦᱮᱸ ᱰᱨᱮᱱ ᱟᱫᱚ ᱚᱱᱟ ᱤᱭᱟᱹᱛᱮ ᱚᱱᱟ ᱫᱟᱜ ᱫᱚ ᱟᱹᱛᱩ ᱪᱟᱞᱟᱜᱼᱼ ᱪᱟᱞᱟᱜ ᱠᱟᱱᱟ ᱟᱫᱚ ᱵᱟᱹᱱᱩᱜ ᱼᱼ
ᱟᱪᱪᱷᱟ ᱚ ᱛᱟᱦᱚᱞᱮ ᱢᱟ ᱱᱟᱯᱟᱭ ᱜᱮ ᱛᱚ ᱾
ᱠᱷᱟᱡ ᱫᱚ ᱵᱟᱜᱟᱱ ᱨᱮ ᱫᱟᱜ ᱫᱚ ᱵᱟᱹᱱᱩᱜ-ᱟ ᱟᱫᱚ ᱟᱹᱛᱩ ᱥᱮᱫ ᱜᱤ ᱫᱟᱜ ᱠᱚ ᱛᱷᱚᱲᱟ ᱡᱚᱢᱟ ᱵᱟᱲᱟ ᱼᱼ
ᱚᱸᱻ
ᱦᱩᱸ ᱟᱹᱰᱤ ᱟᱸᱴᱮ ᱫᱟᱜ ᱠᱮᱫᱟ ᱦᱚᱞᱟ ᱢᱟᱫᱷᱮᱨ ᱠᱷᱚᱡ ᱚᱱᱟ ᱚᱱᱟ ᱤᱭᱟᱹᱛᱮ ᱾
ᱟᱞᱮ ᱥᱮᱫ ᱢᱟ ᱦᱚᱞᱟ ᱢᱟᱫᱷᱮᱨ ᱢᱟ ᱫᱟᱜ ᱜᱮ ᱵᱟᱹᱱᱩᱜ ᱛᱮᱦᱮᱧ ᱮ ᱫᱟᱜ ᱟᱞᱮ ᱠᱟᱱ ᱾
ᱳ ᱟᱞᱮ ᱢᱟ ᱱᱚᱱᱛᱮ ᱰᱩᱵᱟᱹᱣ ᱠᱟᱱᱞᱮ ᱰᱩᱵᱟᱹᱣ ᱵᱚᱞᱼᱼ ᱛᱮ ᱩᱱᱟᱹᱜ ᱰᱩᱵᱟᱹᱣ ᱦᱚᱸ ᱵᱟᱝ ᱾ ᱚᱱᱮᱧ ᱞᱟᱹᱭ ᱠᱮᱫ ᱯᱮᱨᱮᱡ ᱵᱟᱲᱟᱣ ᱠᱟᱱᱟ ᱫᱟᱜ ᱠᱚ ᱟᱹᱰᱤ ᱟᱸᱴ ᱾
ᱟᱪᱪᱷᱟ ᱟᱪᱪᱷᱟ ᱾
ᱦᱩᱸ ᱾
ᱛᱟᱦᱚᱞᱮ ᱦᱟᱠᱩ ᱠᱚᱠᱚ ᱧᱟᱢᱚᱜ ᱠᱟᱱᱟ ᱥᱮ ᱵᱟᱝ
ᱦᱟᱹᱠᱩ ᱦᱟᱹᱠᱩ ᱫᱚ ᱜᱟᱰᱟ ᱨᱮ ᱱᱚᱣᱟ ᱱᱟᱞᱟ
ᱟᱫᱚ ᱫᱚᱢᱮ ᱯᱮᱨᱮᱡ ᱟᱠᱟᱱᱟ ᱱᱚᱣᱟ ᱫᱚ ᱟᱞᱮ ᱱᱚᱛᱮ ᱫᱚ ᱵᱟᱹᱫᱽ ᱵᱟᱹᱭᱦᱟᱹᱲ ᱠᱚᱨᱮ ᱠᱚ ᱦᱤᱡᱩᱜ ᱜᱮᱭᱟ ᱡᱚᱠᱷᱚᱱ ᱡᱟᱹᱥᱛᱤ ᱧᱚᱜ ᱯᱮᱨᱮᱡᱚᱜ-ᱟ ᱠᱷᱮᱛ ᱠᱚᱨᱮ ᱯᱩᱨᱟᱹ ᱦᱟᱹᱠᱩ ᱠᱚ ᱧᱟᱢᱚᱜ-ᱟ᱾
ᱟᱞᱮ ᱠᱷᱚᱱ ᱫᱚ ᱜᱟᱰᱟ ᱥᱟᱺᱜᱤᱧ ᱜᱮᱭᱟ ᱥᱮ ᱟᱫᱚ ᱜᱟᱰᱟ ᱢᱟ ᱵᱟᱞᱮ ᱥᱮᱴᱮᱨ ᱢᱟᱱᱮ ᱜᱟᱰᱟ ᱠᱷᱚᱡ ᱫᱚ ᱥᱟᱸᱜᱤᱧ ᱜᱮᱭᱟᱞᱮ ᱟᱞᱮ
ᱟᱪᱪᱷᱟ
ᱠᱷᱟᱡ ᱫᱚ ᱚᱱᱟ ᱤᱭᱟᱹᱛᱮ
ᱛᱟᱦᱞᱮ ᱚᱲᱟᱜ ᱠᱚᱨᱮ ᱤᱥᱤᱱ ᱵᱟᱲᱟ ᱠᱚ ᱦᱩᱭᱱᱟ ᱥᱮ ᱟᱹᱣᱨᱤ
ᱤᱥᱤᱱ ᱠᱩ ᱦᱩᱭᱱᱟ ᱡᱚᱢ ᱦᱚᱞᱮ ᱡᱚᱢ ᱠᱮᱫᱟ ᱟᱞᱮ ᱫᱚ
ᱟᱰᱤ ᱞᱚᱜᱚᱱ
ᱠᱷᱟᱡ ᱫᱚ ᱟᱨ ᱟᱯᱮ
ᱟᱞᱮ ᱫᱚ ᱦᱟᱸᱜ ᱤᱥᱤᱱ ᱠᱚᱫᱚ ᱦᱩᱭᱩ ᱠᱟᱱᱟ ᱡᱚᱢ ᱠᱚᱫᱚ ᱟᱹᱶᱨᱤᱞᱮ ᱡᱚᱢᱟ
ᱚ ᱟᱞᱮᱢᱟ ᱡᱚᱢ ᱟᱞᱮ ᱱᱚᱱᱛᱮ ᱫᱚ ᱞᱟᱦᱟ ᱨᱮᱠᱚ ᱤᱥᱤᱱᱟ ᱞᱟᱦᱟ ᱨᱮ ᱡᱚᱢ ᱛᱤ ᱥᱮᱛᱟᱜ ᱨᱮ ᱵᱤᱨᱤᱫ ᱠᱟᱛᱮ ᱠᱟᱹᱢᱤ ᱪᱟᱞᱟᱜ ᱦᱩᱭᱩᱜ-ᱟ ᱥᱮ ᱚᱱᱟ ᱤᱭᱟᱹ
ᱪᱟᱞᱟᱜ ᱦᱩᱭᱩᱜ-ᱟ ᱡᱚᱠᱷᱚᱱ ᱛᱟᱦᱚᱞᱮ ᱞᱚᱜᱚᱱ ᱜᱮ ᱡᱚᱢ ᱫᱚ ᱞᱟᱹᱠᱛᱤ ᱠᱟᱱᱟ
ᱠᱷᱟᱡ ᱫᱚ ᱚᱱᱟ ᱤᱭᱟᱹᱛᱮ ᱡᱚᱛᱚ ᱩᱛᱩ ᱠᱚᱢᱟ ᱟᱞᱮ ᱱᱚᱱᱛᱮ ᱢᱟ ᱥᱟᱠᱥᱚᱵᱽᱡᱤ ᱦᱚᱸ ᱩᱱᱟᱹᱜ ᱵᱟᱝ ᱦᱩᱭᱩᱜ ᱜᱮᱭᱟ ᱠᱤᱨᱤᱧ ᱵᱚᱥ ᱥᱟᱸᱜᱮ ᱡᱚᱛᱚ ᱟᱫᱚ ᱛᱤᱦᱤᱧ ᱫᱚᱞᱮ ᱩᱛᱩ ᱞᱮᱫᱟ ᱫᱟᱹᱞ ᱟᱨ ᱟᱹᱞᱩ ᱵᱷᱟᱹᱡᱤ
ᱟᱪᱪᱷᱟ ᱟᱪᱪᱷᱟ ᱦᱳᱭ ᱛᱚ
ᱦᱩᱸ ᱟᱯᱮᱭᱟᱜ ᱚᱱᱛᱮ ᱫᱚ ᱠᱷᱟᱞᱤ ᱦᱩᱲᱩ ᱜᱮᱯᱮ ᱪᱟᱥ ᱜᱮᱭᱟ ᱟᱨ ᱡᱟᱦᱟᱱᱟᱜ ᱪᱮᱜ ᱠᱩ
ᱥᱚᱵᱽᱡᱤ ᱠᱚ
ᱥᱚᱵᱽᱡᱤ
ᱦᱮᱸ ᱚᱝᱠᱟ ᱟᱞᱩ, ᱯᱚᱴᱚᱞ, ᱠᱚᱨᱚᱞᱟ, ᱵᱚᱨᱵᱚᱴᱤ, ᱡᱷᱤᱸᱜᱟᱹ, ᱥᱟᱱᱟᱢ ᱞᱮᱠᱟᱱᱟᱜ ᱜᱮ ᱟᱨᱠᱤ ᱢᱮᱱ ᱜᱟᱱᱚᱜᱼᱟ ᱥᱚᱵᱽᱡᱤ ᱠᱚᱫᱚ ᱠᱚᱸᱰᱷᱟ ᱠᱚᱼᱼ ᱥᱟᱱᱟᱢ ᱞᱮᱠᱟᱱᱟᱜ ᱜᱮ ᱪᱟᱥ ᱦᱩᱭᱩᱜ ᱜᱮᱭᱟ, ᱟᱫᱚ ᱡᱚᱛᱚ ᱦᱚᱲᱼᱼ ᱛᱚ ᱡᱚᱛᱚ ᱠᱤᱪᱷᱩ ᱫᱚ ᱵᱟᱠᱚ ᱪᱟᱥᱟ ᱚᱠᱚᱭ ᱚᱠᱟ ᱞᱮᱠᱟ᱾
ᱦᱩᱸ ᱟᱨ ᱤᱭᱟᱹ ᱦᱮᱸ ᱢᱮᱱᱮᱜ ᱪᱩᱧ ᱤᱭᱟᱹ ᱚᱱᱟ ᱠᱚᱼᱫᱚ ᱢᱟᱱᱮ ᱥᱚᱵᱽᱡᱤ ᱠᱚᱯᱮ ᱪᱟᱥ ᱮᱜ ᱪᱮᱜ ᱞᱮᱠᱟ ᱦᱩᱲᱩ ᱫᱚ ᱚᱲᱟᱜ ᱨᱮᱦᱚᱸ ᱡᱚᱢ ᱦᱩᱭᱩᱜ ᱠᱟᱱᱟ ᱟᱨ ᱟᱠᱷᱨᱤᱧ ᱦᱚᱸ ᱯᱟᱥᱮᱜ ᱯᱮ ᱟᱠᱷᱨᱤᱧ ᱫᱟ᱾
ᱦᱚᱭ ᱦᱚᱭ ᱟᱠᱷᱨᱤᱧ ᱡᱚᱛᱚ ᱢᱟ ᱵᱟᱝ ᱡᱚᱢ, ᱡᱚᱢ ᱛᱮᱜᱮ ᱡᱚᱛᱚ ᱦᱩᱲᱩ ᱫᱚ ᱦᱟᱸᱜ ᱵᱟᱝ ᱪᱟᱵᱟᱜ ᱟᱥᱮ ᱾
ᱦᱮᱸ ᱠᱷᱟᱡ ᱫᱚ
ᱟᱭᱢᱟ ᱜᱮᱞᱮ ᱪᱟᱥᱟ ᱦᱳᱲᱳ ᱫᱚ ᱢᱟᱱᱮ ᱛᱤᱱᱟᱹᱜ ᱜᱟᱱ ᱠᱷᱮᱛ ᱦᱮᱱᱟᱜ-ᱟ ᱜᱚᱴᱟ ᱜᱮ
ᱦᱩ
ᱛᱟᱦᱞᱮ ᱦᱟᱸᱜ ᱤᱭᱟᱹ ᱡᱚᱢ ᱛᱮ ᱵᱟᱝ ᱪᱟᱵᱟᱜ-ᱟ᱾ ᱟᱠᱷᱨᱤᱧ ᱦᱚᱸᱞᱮ ᱟᱠᱷᱨᱤᱧᱟ ᱥᱚᱵᱽᱡᱤ ᱠᱚᱫᱚ? ᱚᱠᱚᱭᱟᱜ ᱚᱠᱟᱞᱮᱠᱟ ᱚᱠᱚᱭ ᱥᱟᱵ ᱠᱟᱜ ᱵᱤᱱ ᱡᱟᱦᱟᱸᱭᱟᱜ ᱚᱱᱠᱟ ᱫᱟᱜ ᱠᱚᱨᱮᱱᱟᱜ ᱵᱮᱵᱚᱥᱛᱟ ᱠᱚ ᱦᱮᱱᱟᱜᱼᱟ ᱥᱮᱞᱚ ᱠᱚ ᱦᱳᱭ ᱥᱮ, ᱛᱟᱦᱞᱮ ᱩᱱᱠᱩ ᱫᱚ ᱡᱟᱹᱥᱛᱤ ᱜᱮᱠᱚ ᱪᱟᱥᱟ, ᱠᱤᱨᱤᱧ ᱟᱠᱷᱨᱤᱧ ᱦᱟᱹᱵᱤᱡ ᱟᱨ ᱡᱟᱦᱟᱸᱭᱟᱜ ᱚᱱᱠᱟ ᱫᱟᱜ ᱠᱚᱨᱮᱱᱟᱜ ᱵᱮᱵᱚᱥᱛᱟ ᱠᱚ ᱵᱟᱹᱱᱩᱜ-ᱟ ᱛᱟᱦᱚᱞᱮ ᱩᱱᱠᱩ ᱫᱚ ᱚᱲᱟᱜ ᱡᱚᱢ ᱞᱮᱜᱮ ᱠᱚ ᱪᱟᱥᱟ ᱥᱚᱵᱽᱡᱤ ᱠᱚᱫᱚ᱾
ᱳ, ᱟᱨ ᱤᱭᱟᱹ ᱥᱚᱵᱽᱡᱤ ᱠᱚᱫᱚ ᱚ ᱟᱪᱪᱷᱟ ᱚᱱᱮᱢ ᱞᱟᱹᱭ ᱠᱮᱜ ᱟᱨ ᱤᱭᱟᱹ ᱯᱟᱲᱦᱟᱣ ᱞᱮᱠᱷᱟ ᱠᱚᱫᱚ ᱛᱤᱱᱟᱹᱜ ᱜᱟᱱ ᱯᱟᱲᱦᱟᱣ ᱞᱮᱠᱷᱟᱣ ᱠᱟᱱᱟ?
ᱯᱟᱲᱦᱟᱣ ᱫᱚ ᱦᱟᱸᱜ ᱱᱤᱛᱚᱜ ᱫᱚ ᱯᱟᱲᱦᱟᱜ ᱠᱟᱱ ᱜᱮᱭᱟᱞᱤᱧ ᱢᱮᱱ ᱞᱮᱠᱷᱟᱱ ᱫᱚ ᱠᱚᱞᱮᱡᱽ ᱪᱟᱞᱟᱜ ᱠᱟᱱᱟ ᱟᱫᱚ ᱱᱤᱭᱟᱹ ᱵᱟᱨ ᱦᱟᱸᱜ ᱠᱚᱢᱯᱞᱤᱴ ᱠᱚᱜ-ᱟ ᱟᱫᱚ ᱢᱤᱫ ᱥᱮᱨᱢᱟ ᱠᱚ ᱵᱟᱹᱲᱛᱤᱤᱭ ᱟᱠᱟᱟᱜ-ᱟ ᱛᱚ
ᱦᱚᱭ ᱛᱚ ᱦᱮᱸ ᱪᱟᱨ ᱵᱚᱪᱷᱚᱨ ᱟᱠᱟᱫ ᱠᱚ
ᱦᱳᱭ ᱛᱟᱦᱚᱞᱮ ᱯᱮ ᱵᱚᱪᱷᱚᱨ ᱞᱤᱧ ᱠᱚᱢᱯᱞᱤᱴ ᱟᱠᱟᱟᱜ-ᱟ ᱱᱚᱜᱭ ᱪᱟᱨ ᱨᱮ ᱪᱟᱞᱟᱜ ᱠᱟᱱ ᱛᱟᱹᱞᱤᱧᱟ
ᱚ ᱟᱹᱰᱤ ᱱᱟᱯᱟᱭ
ᱟᱵᱮᱱ ᱜᱮ ᱚᱠᱟᱞᱮᱠᱟ ᱛᱤᱱᱟᱹᱜ ᱜᱟᱱ ᱵᱮᱱ ᱚᱞᱚᱜ ᱯᱟᱲᱦᱟᱣ ᱠᱟᱜ-ᱟ᱾
ᱟᱹᱞᱤᱧ ᱦᱚᱸ ᱚᱱᱠᱟᱜᱤ ᱱᱤᱛᱚᱜ ᱟᱹᱞᱤᱧᱟᱜ ᱥᱮᱠᱮᱱᱰ ᱪᱟᱞᱟᱜ ᱠᱟᱱᱟ
ᱟᱪᱪᱷᱟ ᱟᱪᱪᱷᱟ ᱦᱟᱭᱛᱚ
ᱦᱩ ᱟᱨ ᱮ
ᱦᱮᱸ ᱞᱟᱹᱭᱵᱤᱱ
ᱟᱨ ᱚᱞ ᱪᱤᱠᱤ ᱠᱚᱫᱚ ᱵᱮᱮᱱ ᱠᱚᱨᱟᱣ ᱟᱠᱟᱫᱟ ᱵᱟᱰᱟᱭ ᱜᱮᱭᱟ ᱯᱟᱥᱮᱡ
ᱦᱳᱭ ᱵᱟᱰᱟᱭ ᱜᱮᱭᱟᱞᱤᱧ ᱡᱚᱛᱚ ᱥᱟᱱᱟᱢᱟᱜ ᱜᱮ ᱚᱞ ᱯᱟᱲᱦᱟᱣ ᱠᱚ ᱠᱷᱚᱱᱟᱜ ᱥᱟᱱᱟᱢᱟᱜ ᱜᱮ ᱟᱫᱚ ᱱᱚᱛᱮ ᱫᱚ ᱟᱞᱮ ᱥᱮᱫ ᱫᱚ ᱚᱞᱪᱤᱠᱤ ᱠᱚᱨᱮᱱᱟᱜ ᱫᱚ ᱵᱷᱟᱜᱮ ᱜᱮ ᱵᱮᱵᱚᱥᱛᱷᱟ ᱠᱚᱫᱚ ᱢᱮᱱᱟᱜ-ᱟ ᱟᱫᱚ ᱚᱱᱠᱟ ᱦᱩᱰᱤᱧ ᱠᱷᱚᱱ ᱜᱮᱵᱤᱱ ᱧᱟᱢᱟ
ᱚ ᱦᱮᱸ ᱦᱮᱸ
ᱯᱨᱟᱭᱢᱟᱨᱤ ᱨᱮᱦᱚᱸ ᱚᱱᱠᱟ ᱛᱟᱨᱯᱚᱨᱮ ᱵᱤᱫᱽᱫᱟᱹᱜᱟᱲ ᱠᱚᱨᱮ ᱦᱚᱸ ᱥᱮ ᱱᱚᱠᱟ ᱠᱚᱞᱮᱡᱽ ᱠᱚᱨᱮ ᱦᱚᱸ ᱜᱚᱴᱟ ᱜᱮ
ᱟᱞᱮ ᱢᱟ ᱵᱟᱝ ᱚᱱᱟ ᱤᱭᱟᱹᱛᱮ ᱚᱞᱪᱤᱠᱤ ᱦᱚᱸ
ᱪᱮᱫ ᱞᱮᱠᱟ ᱵᱤᱱ ᱞᱟᱹᱭᱮᱫ-ᱟ
ᱟᱞᱮ ᱱᱚᱛᱮ ᱟᱢᱟᱜ ᱯᱟᱥᱮᱡ ᱯᱮ ᱟᱸᱡᱚᱢ ᱟᱠᱟᱫ ᱜᱮ ᱡᱮ ᱚᱞᱪᱤᱠᱤ ᱨᱮᱱᱟᱜ ᱵᱮᱵᱚᱥᱛᱷᱟ ᱩᱱᱟᱹᱜ ᱵᱟᱹᱱᱩᱜ-ᱟ ᱟᱨ ᱢᱮᱱᱟᱜ-ᱟ ᱟᱨᱦᱚᱸ ᱟᱹᱰᱤ ᱥᱟᱺᱜᱤᱧ ᱥᱟᱺᱜᱤᱧ ᱨᱮ ᱚᱱᱟ ᱤᱭᱟᱹᱛᱮ ᱵᱟᱞᱮ ᱯᱟᱲᱦᱟᱣ ᱫᱟᱲᱮ ᱠᱟᱣᱫᱟ ᱱᱤᱛᱳᱜ ᱚᱱᱞᱟᱭᱤᱱ ᱛᱮ ᱛᱮᱞᱮ ᱦᱟ ᱠᱳᱨᱥ ᱫᱟᱞᱮ
ᱟᱪᱪᱷᱟ ᱟᱪᱪᱷᱟ ᱦᱮᱸ ᱪᱮᱫ ᱞᱮᱠᱟ ᱫᱚ ᱞᱟᱹᱠᱛᱤ ᱠᱟᱱᱟ ᱥᱮ ᱚᱱᱟᱜ ᱟᱵᱚᱣᱟᱜ ᱡᱟᱱᱟᱢ ᱟᱲᱟᱝ ᱛᱟᱵᱚᱱ
ᱦᱮᱸ ᱟᱵᱚᱣᱟᱜ ᱱᱤᱡᱮᱨ ᱵᱷᱟᱥᱟ ᱠᱟᱱᱟ ᱟᱫᱚ ᱚᱱᱟᱫᱚ ᱪᱮᱫ ᱫᱚᱨᱠᱟᱨ ᱟᱨ ᱱᱤᱡᱮᱨᱟᱜ ᱦᱚᱸ ᱤᱪᱪᱷᱟ ᱢᱮᱱᱟᱜ-ᱟ ᱡᱮ ᱦᱮᱸ ᱤᱧᱟᱹᱜ ᱵᱷᱟᱥᱟ ᱠᱟᱱᱟ ᱤᱧ ᱛᱤᱧ ᱪᱤᱫᱫᱟ ᱛᱤᱱᱟᱹᱜ ᱜᱟᱱ ᱥᱩᱵᱤᱫᱷᱟ ᱦᱩᱭᱩᱜ-ᱟ ᱪᱮᱫ ᱞᱮᱠᱟᱱ
ᱦᱳᱭ ᱦᱳᱭ ᱵᱟᱠᱷᱟᱱ ᱫᱚ ᱟᱞᱮ ᱱᱚᱛᱮ ᱫᱚ ᱦᱟᱸᱜ ᱤᱥᱠᱩᱞ ᱠᱚᱦᱚᱸ ᱤᱫᱤ ᱵᱤᱱ ᱢᱮᱱᱟ ᱚᱱᱟ ᱯᱩᱨᱟᱹ ᱢᱤᱰᱤᱭᱟᱢ ᱡᱟᱦᱟᱸ ᱞᱮᱠᱟ ᱵᱟᱝᱞᱟ ᱢᱤᱰᱤᱭᱟᱢ ᱢᱤᱫ ᱤᱝᱞᱤᱥ ᱢᱤᱰᱤᱭᱟᱢ ᱚᱱᱠᱟᱜᱮ ᱱᱚᱛᱮ ᱥᱟᱱᱛᱟᱞᱤ ᱢᱤᱰᱤᱭᱟᱢ ᱦᱚᱸ ᱦᱮᱱᱟᱜᱼᱟ᱾
ᱚ ᱛᱤᱱᱟᱹᱜ ᱱᱟᱯᱟᱭ ᱠᱟᱛᱷᱟ ᱟᱨ ᱟᱞᱮ ᱱᱚᱱᱛᱮ ᱵᱟᱝ ᱚᱱᱠᱟ ᱤᱭᱟᱹ ᱠᱚᱞᱮᱡᱽ ᱨᱮᱱᱟᱜ ᱤᱭᱩᱱᱤᱵᱷᱟᱨᱥᱤᱴᱤ ᱨᱮ ᱢᱤᱫᱴᱮᱱ ᱤᱭᱩᱱᱤᱵᱷᱟᱨᱥᱤᱴᱤ ᱨᱮ ᱟᱨ ᱠᱷᱹᱟᱞᱤ ᱢᱤᱫᱴᱮᱱ ᱤᱭᱩᱱᱤᱵᱷᱟᱨᱥᱤᱴᱤ ᱱᱤᱫ ᱫᱚ ᱟᱸᱡᱚᱢ ᱠᱮᱫᱟ ᱡᱮ ᱦᱮᱸ ᱚᱱᱟᱦᱚ ᱟᱹᱰᱤ ᱟᱭᱢᱟ ᱯᱨᱚᱴᱮᱥᱴ ᱠᱟᱛᱮᱜ ᱦᱩᱭ ᱟᱠᱟᱱᱟ ᱤᱭᱟᱹ ᱥᱟᱱ ᱥᱟᱱᱛᱟᱞᱤ ᱰᱤᱯᱟᱨᱴᱢᱮᱱᱴ ᱵᱟᱝᱠᱷᱟᱭ ᱢᱟ ᱵᱟᱹᱱᱩᱜ ᱱᱚᱣᱟ ᱠᱚᱨᱮᱜ᱾
ᱟᱪᱪᱷᱟ ᱟᱪᱪᱷᱟ ᱛᱟᱞᱮ ᱟᱹᱵᱤᱱ ᱫᱚ ᱚᱠᱟᱴᱟᱜ ᱤᱭᱟᱹ ᱛᱮᱵᱤᱱ ᱯᱟᱲᱟᱜ ᱠᱟᱱᱟ?
ᱵᱟᱝᱞᱟᱛᱮ᱾
ᱧᱚ ᱚ
ᱦᱮᱸ ᱞᱟ. ᱭ ᱫᱟᱵᱤᱱ ᱡᱟᱹᱥᱛᱤ ᱵᱟᱝᱞᱟ ᱜᱮ᱾
ᱟᱪᱪᱷᱟ ᱟᱞᱤᱧ ᱧᱮᱞ ᱱᱤᱛᱚᱜ ᱯᱟᱲᱦᱟᱣ ᱴᱷᱚ ᱥᱟᱱᱛᱟᱞᱤ ᱫᱚ ᱵᱟᱝ ᱞᱤᱧ ᱯᱟᱲᱦᱟᱣ ᱠᱟᱱᱟ ᱵᱟᱠᱷᱟᱱ ᱫᱚ ᱮᱭᱮᱪ ᱮᱥ ᱦᱟᱵᱤᱫ ᱫᱚ ᱥᱟᱱᱛᱟᱞᱤ ᱛᱮ ᱫᱚ ᱛᱟᱦᱮᱸ ᱠᱟᱱᱟ᱾ ᱠᱟᱱ ᱛᱟᱹᱞᱤᱧ ᱜᱮᱭᱟ ᱟᱫᱚ ᱱᱚᱰᱮ ᱫᱚ ᱦᱟᱸᱜ ᱯᱷᱤᱡᱤᱠᱮᱞ ᱮᱰᱩᱠᱮᱥᱚᱱ ᱠᱚᱛᱮᱞᱤᱧ ᱯᱷᱤᱡᱤᱠᱮᱞᱮ ᱰᱩᱠᱮᱥᱮᱱ ᱠᱚ ᱛᱮ ᱯᱟᱲᱦᱟᱜ ᱠᱟᱱᱟ ᱟᱫᱚ ᱟᱫᱟᱨᱥ ᱥᱟᱵᱡᱮᱠᱴ ᱠᱚᱫᱚ ᱥᱟᱱᱛᱟᱞᱤ ᱛᱮᱞᱤᱧ ᱫᱚᱦᱚ ᱵᱟᱲᱟᱟᱣ ᱟᱠᱟᱫ ᱤᱭᱟ. ᱥᱟᱭᱤᱴ ᱠᱚ ᱨᱮᱫ ᱫᱚ
ᱳ ᱢᱟᱱᱮ ᱢᱮᱡᱚᱨ ᱢᱟᱭᱱᱚᱨ ᱠᱚ ᱦᱟᱝ
ᱦᱳᱭ ᱢᱟᱭᱱᱚᱨ ᱠᱚ ᱫᱚ ᱟᱫᱚ ᱱᱤᱛᱳ ᱫᱚ ᱦᱟᱜ ᱢᱟᱭᱱᱚᱨ ᱠᱚᱫᱚ ᱵᱟᱹᱱᱩᱜᱼᱟ ᱠᱤ? ᱯᱷᱤᱯᱷ ᱥᱮᱢᱤᱥᱴᱟᱨ ᱥᱤᱠᱥ ᱥᱮᱢᱤᱥᱴᱟᱨ ᱠᱚᱨᱮ ᱫᱚ ᱥᱮᱵᱷᱮᱱ ᱥᱮᱢᱤᱥᱴᱟᱨ ᱠᱚᱨᱮ ᱫᱚ ᱚᱱᱟ ᱠᱚᱫᱚ ᱟᱫᱚ ᱯᱷᱟᱥᱴ ᱥᱮᱢᱤᱥᱴᱟᱨ, ᱚᱱᱟ ᱠᱚᱫᱚ ᱟᱫᱚ ᱯᱟᱥ ᱥᱮᱢᱤᱥᱴᱟᱨ ᱥᱮᱠᱮᱱᱰ ᱥᱮᱢᱤᱥᱴᱟᱨ ᱠᱚ ᱦᱟᱸᱜ ᱛᱟᱦᱮᱸ ᱵᱟᱲᱟ ᱠᱟᱱ ᱜᱤᱭᱟ ᱢᱟᱭᱱᱚᱨ ᱠᱚᱨᱮᱫ ᱥᱟᱱᱛᱟᱞᱤ
ᱪᱮᱫ ᱵᱮᱱ ᱢᱮᱱᱠᱮᱫᱟ ᱯᱷᱤᱯ ᱥᱮᱢᱤᱥᱴᱟᱨ ᱨᱮᱫᱚ ᱵᱟᱝ ᱛᱟᱦᱮᱸᱱ ᱜᱮᱭᱟ ᱢᱟᱭᱱᱚᱨ ᱠᱷᱟᱹᱞᱤ ᱢᱮᱡᱚᱨᱥ
ᱩᱸ ᱢᱟᱭᱱᱚᱨ ᱫᱚ ᱛᱟᱦᱮᱱᱟ ᱟᱫᱚ ᱢᱟᱭᱱᱚᱨ ᱫᱚ ᱢᱤᱫᱴᱟᱱ ᱞᱟᱹᱭ ᱠᱮ ᱞᱮᱠᱟᱢ ᱢᱟᱱᱮ ᱤᱭᱟᱹ ᱞᱮᱠᱟ ᱠᱚ ᱮᱢ ᱠᱟᱜ ᱞᱮᱭᱟ ᱚᱱᱟ ᱵᱷᱚᱠᱮᱥᱱᱟᱞ ᱴᱟᱭᱤᱯ᱾
ᱳ ᱟᱪᱪᱷᱟ ᱦᱩᱸ
ᱚᱱᱟ ᱠᱚᱻᱠᱚ ᱮᱢᱚᱜᱼᱟ
ᱦᱮᱸᱻᱦᱮᱸ
ᱚᱱᱟ ᱫᱚ ᱯᱷᱤᱯ ᱥᱮᱢᱤᱥᱴᱟᱨ ᱦᱚᱸ ᱥᱤᱠᱥ ᱥᱮᱢᱤᱥᱴᱟᱨ ᱦᱚᱸᱼᱼ ᱱᱚᱭ ᱢᱤᱫᱴᱟᱝ ᱜᱮ ᱛᱟᱦᱮᱱᱟ᱾ ᱥᱩᱫᱷᱩ ᱢᱮᱡᱚᱨ ᱢᱟᱭᱱᱚᱨ ᱜᱮ ᱛᱟᱦᱮᱱᱟ ᱯᱷᱯ ᱥᱮᱢᱤᱥᱴᱟᱨ ᱫᱚ ᱮᱴᱟᱜ ᱪᱮᱫ ᱦᱚᱸᱛᱚ ᱵᱟᱝ ᱛᱟᱦᱮᱱᱟ᱾ ᱢᱮᱡᱚᱨ ᱨᱮᱱᱟᱜ ᱢᱚᱱᱮ ᱠᱟᱜ ᱵᱤᱱ ᱯᱩᱱᱭᱟᱹ ᱜᱟᱱ ᱯᱮᱯᱟᱨ ᱛᱟᱦᱮᱸᱭᱮᱱᱟ ᱟᱨ ᱢᱟᱭᱱᱚᱨ ᱢᱤᱫᱴᱟᱝ ᱡᱟᱦᱟᱱᱟᱜ ᱜᱮ ᱟᱠᱚ ᱠᱚᱞᱮᱡᱽ ᱠᱷᱚᱱ ᱠᱚ ᱢᱳᱭᱟ ᱥᱮ ᱤᱭᱩᱱᱤᱵᱷᱟᱨᱥᱤᱴᱤ ᱠᱷᱚᱱ
ᱦᱮᱸᱻ ᱦᱮᱸ
ᱚ ᱱᱚᱝᱠᱟ
ᱚ ᱱᱟᱹᱭ ᱤᱠ
ᱟᱫᱚ ᱵᱟᱲᱟᱭ ᱱᱟᱜ ᱛᱮᱞᱟ ᱚᱱᱮ ᱮᱴᱠᱮᱴᱚᱬᱮ ᱫᱚ ᱪᱮᱫ ᱦᱚᱸ ᱵᱟᱝ ᱦᱩᱭᱩᱜᱼᱟ ᱚᱞᱚᱜ ᱯᱟᱲᱦᱟᱣ ᱠᱚ ᱫᱚ ᱠᱟᱹᱴᱤᱡ ᱠᱷᱚᱱ ᱚᱱᱟ ᱪᱚᱨᱪᱟ ᱠᱟᱛᱮ ᱦᱟᱨᱟ ᱦᱩᱭ ᱠᱟᱱᱟ ᱥᱮ᱾
ᱠᱷᱟᱡ ᱡᱚᱠᱷᱟᱡ ᱫᱚ ᱟᱨ ᱮᱢᱱᱤ ᱥᱚᱡᱟ ᱱᱟᱜ ᱥᱚᱨ ᱥᱚᱨᱠᱟᱨᱤ ᱪᱟᱹᱠᱨᱤ ᱯᱚᱨᱤᱠᱠᱷᱟ ᱠᱚ ᱵᱟᱵᱮᱱ ᱮᱢ ᱵᱟᱲᱟᱭ ᱜᱮᱭᱟ
ᱮᱢ ᱵᱟᱲᱟ ᱫᱚᱞᱤᱧ ᱮᱢ ᱵᱟᱲᱟᱭᱮᱫ ᱜᱮᱭᱟ ᱟᱫᱚ ᱦᱟᱯᱮ ᱦᱟᱜ ᱛᱤᱱᱟᱹᱜ ᱜᱟᱱ ᱪᱮᱫ ᱪᱤᱠᱟᱹᱜ ᱠᱟᱱᱟ ᱮᱢ ᱫᱚ ᱮᱢ ᱵᱟᱲᱟᱭ ᱦᱩᱭᱩᱜ ᱠᱟᱱ ᱜᱮᱭᱟ᱾
ᱚ ᱚᱱᱟ ᱞᱟᱹᱜᱤᱫ ᱯᱟᱪᱮᱜ ᱵᱮᱱ ᱯᱟᱲᱦᱟᱜ ᱠᱟᱱ ᱦᱟᱝ
ᱯᱟᱲᱦᱟᱣ ᱫᱚ ᱞᱟᱹᱠᱛᱤᱜ ᱜᱮᱭᱟ ᱥᱮ ᱮᱢ ᱵᱟᱲᱟ ᱞᱮᱠᱷᱟᱱ ᱫᱚ ᱚᱱᱟ ᱠᱚᱻᱦᱚᱸ ᱧᱮᱞ ᱵᱟᱲᱟ ᱞᱟᱲᱦᱟᱜ ᱦᱩᱭᱩᱜ ᱠᱟᱱᱟ ᱠᱚᱞᱮᱡᱽ ᱯᱟᱥᱟᱯᱟᱥᱤ ᱫᱚ ᱼᱼ ᱢᱮᱱ ᱞᱮᱠᱷ ᱧᱮᱞ ᱫᱚ ᱚᱱᱟ ᱠᱚᱜᱤ ᱡᱟᱹᱥᱛᱤ ᱞᱤᱧ ᱧᱮᱞ ᱮᱭᱟ ᱠᱚᱞᱮᱡᱽ ᱫᱚ ᱩᱱᱟᱹᱜ ᱮᱠᱴᱟ ᱫᱚ ᱵᱟᱹᱞᱤᱧ ᱢᱚᱱᱮ ᱵᱟᱲᱟᱜ ᱠᱟᱱᱟ ᱳᱭ ᱟᱨᱠᱤ᱾ ᱯᱟᱥ ᱱᱟᱢᱵᱟᱨ ᱞᱮᱠᱟ ᱠᱚᱨᱟ ᱤᱫᱤ ᱠᱟᱛᱮᱜ ᱢᱟᱱᱮ ᱯᱟᱨᱳᱢ ᱪᱟᱞᱟᱜ ᱦᱩᱭᱩᱜ ᱠᱟᱱᱟ ᱵᱮᱜᱽ ᱠᱚ ᱟᱞᱚ ᱛᱟᱦᱮᱸᱱ ᱢᱟ
ᱵᱮᱸᱻ
ᱦᱚᱜ ᱚ ᱱᱚᱝᱠᱟ ᱠᱟᱛᱮ ᱯᱟᱨᱚᱢ ᱪᱟᱞᱟᱜ ᱦᱩᱭᱩᱜ ᱠᱟᱱᱟ ᱠᱚᱞᱮᱡᱽ ᱠᱚᱫᱚ ᱟᱫᱚ ᱚᱱᱛᱮ ᱜᱮ ᱡᱟᱥᱛᱤ ᱫᱚ ᱦᱟᱜ ᱯᱷᱚᱠᱟᱥ ᱵᱟᱲᱟ ᱦᱩᱭ ᱠᱟᱱᱟ ᱟᱫᱚ ᱛᱤᱱᱟᱹᱜ ᱜᱟᱱ ᱪᱮᱫ ᱪᱤᱠᱟᱹᱜ ᱠᱟᱱ
ᱪᱮᱫ ᱪᱮᱫ ᱠᱩ ᱯᱚᱨᱤᱠᱷᱟ ᱵᱮᱱ ᱮᱢ ᱵᱟᱲᱟ ᱟᱠᱟᱫᱟ ᱱᱤᱛ ᱫᱷᱟᱹᱵᱤᱡ ᱛᱮ
ᱱᱤᱛ ᱫᱷᱟᱹᱵᱤᱡ ᱛᱮ ᱚᱱᱠᱟ ᱫᱚ ᱦᱟᱜ ᱚᱠᱟ ᱨᱮᱞ ᱠᱚᱨᱮᱱᱟᱜ ᱜᱮ ᱟᱹᱞᱤᱧ ᱫᱚ ᱡᱟᱹᱥᱛᱤ ᱫᱚ ᱚᱱᱟ ᱪᱮᱛᱟᱱ ᱨᱮ ᱜᱮ ᱵᱮᱥᱤ ᱫᱚ ᱦᱟᱸᱜ ᱴᱟᱨᱜᱮᱴ ᱠᱚᱫᱚ
ᱚ ᱨᱮᱞ ᱨᱮ ᱦᱟᱝ
ᱦᱳᱭ ᱛᱟᱨᱯᱚᱨᱮ ᱱᱤᱛᱳᱜ ᱚᱱᱮ ᱜᱨᱩᱯ ᱥᱤᱰᱤ ᱠᱚ ᱢᱟ ᱞᱤᱧ ᱮᱢ ᱵᱟᱲᱟᱭᱮᱫ ᱜᱮᱭᱟ ᱱᱚᱣᱟ ᱮᱥ ᱮᱥ ᱥᱤ ᱨᱮᱱᱟᱜ
ᱯᱷᱟᱭᱮ ᱢᱟ ᱵᱚᱞᱮ ᱟᱭ. ᱴᱤ. ᱟᱭ. ᱞᱟᱜᱟᱜ ᱟ ᱛᱟᱨ ᱢᱟᱱᱮ ᱟᱭ, ᱴᱤ. ᱟᱭ. ᱦᱚᱸᱵᱮᱱ ᱠᱚᱨᱟᱣ ᱠᱟᱫᱟ
ᱵᱟ ᱵᱟ ᱟᱭ. ᱴᱤ. ᱟᱭ. ᱫᱚ ᱵᱤᱱᱟᱹ ᱴᱮᱠᱱᱤᱥᱤᱭᱟᱱ ᱵᱟᱞᱟ ᱡᱟᱦᱟᱸ ᱫᱚ ᱦᱚᱸᱜᱼ ᱱᱚᱣᱟ ᱴᱤ. ᱴᱤ. ᱠᱚᱨᱮᱱᱟᱜ ᱡᱟᱦᱟᱸ ᱫᱚ ᱚᱱᱟ ᱮᱱ. ᱴᱤ. ᱯᱤ. ᱥᱤ. ᱴᱤᱠᱤᱴ ᱴᱤ. ᱴᱤ ᱠᱳᱞ ᱴᱤᱠᱤᱴ ᱠᱟᱣᱩᱱᱴᱟᱨ ᱠᱚᱨᱮ ᱥᱤ ᱜᱨᱩᱯ ᱥᱤ ᱰᱤ. ᱠᱚᱨᱮ ᱡᱟᱦᱟ
ᱦᱮᱸᱻᱦᱮᱸ ᱦᱮᱸᱼᱚᱱᱟ ᱠᱚᱨᱮ ᱢᱟ ᱵᱟᱝ ᱞᱟᱜᱟᱜ
ᱦᱳᱭ ᱡᱟᱹᱥᱛᱤ ᱤᱭᱟᱹ ᱠᱷᱟᱱ ᱫᱚ ᱩᱱᱫᱚ ᱞᱟᱜᱟᱜ ᱟᱥᱮ ᱟᱫᱚ ᱚᱱᱟ ᱠᱚ ᱫᱚ ᱦᱟᱸᱜ ᱵᱟᱝ ᱠᱚᱨᱟᱣ ᱦᱩᱭ ᱠᱟᱱᱟ
ᱟᱹᱵᱤᱱ ᱜᱮ ᱛᱟᱦᱚᱞᱮ ᱚᱱᱠᱟ ᱡᱟᱦᱟᱱᱟᱜ ᱟᱨᱦᱚ ᱟᱫᱟᱨᱥ
ᱚᱱᱟ ᱟᱵᱮᱱ ᱞᱮᱠᱟ ᱜᱮ ᱟᱹᱞᱤᱧ ᱦᱚᱸ ᱟᱵᱮᱱ ᱞᱮᱠᱟ ᱜᱮ ᱤᱭᱟᱹ ᱠᱚᱞᱮᱡᱽ ᱯᱟᱥᱟᱯᱟᱥᱤ ᱱᱚᱶᱟ ᱠᱚᱞᱤᱧ ᱯᱟᱲᱦᱟᱜ ᱠᱟᱱᱟ᱾ ᱢᱟᱱᱮ ᱠᱚᱞᱮᱡᱽ ᱫᱚ ᱠᱚᱢᱜᱤ ᱱᱚᱣᱟ ᱠᱚ ᱜᱮ ᱡᱟᱹᱥᱛᱤᱞᱤᱧ ᱫᱷᱮᱭᱟᱱᱟᱜ ᱠᱟᱱᱟ᱾ ᱠᱟᱡᱮ ᱦᱮᱸ ᱫᱚᱨᱠᱟᱨ ᱜᱮᱭᱟ ᱦᱟᱝ
ᱦᱳᱭ ᱵᱟᱠᱷᱟᱱ ᱱᱮᱛᱟᱨ ᱫᱚ ᱦᱟᱸᱜ ᱟᱵᱚ ᱫᱚ ᱪᱮᱫᱞᱮᱠᱟᱞᱤᱧ ᱞᱟᱹᱭᱟ ᱩᱱᱟ. ᱜᱴᱟ ᱠᱟᱹᱢᱤ ᱠᱟᱛ ᱡᱚᱢ ᱫᱚ ᱦᱟᱸᱜ ᱵᱟᱵᱚᱱ ᱫᱟᱲᱮᱭᱟᱜᱼᱟ ᱥᱮ ᱢᱟᱴᱷ ᱠᱚᱨᱮ ᱠᱷᱟᱴᱟᱜ ᱦᱚᱸ ᱩᱱᱟᱹᱜ ᱵᱟᱵᱚᱱ ᱫᱟᱲᱮᱭᱟᱜᱼᱟ ᱠᱟᱹᱴᱤᱡ ᱠᱷᱚᱱᱟᱜ ᱦᱩᱰᱤᱧ ᱠᱷᱚᱱᱟᱜ ᱚᱱᱟ ᱠᱚ ᱚᱵᱵᱷᱟᱥ ᱵᱟᱹᱱᱩᱜ ᱥᱮ ᱚᱱᱠᱟ ᱮᱠᱴᱟ᱾ ᱛᱟᱦᱚᱞᱮ ᱱᱤᱡᱮᱨᱟᱜ ᱥᱚᱝᱥᱟᱨ ᱡᱟᱦᱟ ᱞᱮᱠᱟ ᱡᱟᱦᱱᱟᱜ ᱫᱚ ᱡᱟᱦᱟᱸ ᱪᱤᱠᱟᱹᱭ ᱜᱮ ᱦᱩᱭᱩᱜᱼᱟ ᱥᱮ
ᱵᱟᱠᱷᱟᱡ ᱫᱚ ᱪᱤᱠᱟᱭ ᱜᱮ ᱦᱩᱭᱩᱜᱼᱟ ᱦᱮᱸ ᱟᱵᱚᱨᱮᱱ ᱜᱚᱜᱚ ᱵᱟᱵᱟ ᱪᱮᱫ ᱞᱮᱠᱟ ᱠᱚ ᱠᱟᱹᱢᱤ ᱠᱟᱛᱮᱫ ᱠᱚ ᱡᱚᱢ ᱚᱪᱚᱭᱮᱫ ᱵᱚᱱᱟ ᱦᱟᱸᱜ ᱟᱵᱩ᱾ ᱛᱚ ᱱᱟᱦᱟᱜ ᱚᱱᱠᱟ ᱫᱚ ᱵᱟᱵᱚᱱ ᱫᱟᱲᱮᱭᱟᱜᱼᱟ ᱠᱷᱟᱡ ᱫᱚ᱾‌
ᱦᱚ ᱩ ᱛᱚ
ᱚᱱᱟ ᱤᱭᱟᱹᱛᱮ ᱯᱟᱲᱦᱟᱜ ᱦᱩᱭᱩᱜ ᱠᱟᱱᱟ᱾
ᱛᱟᱦᱚᱞᱮ ᱜᱚᱝᱠᱮᱠᱳᱪᱤᱝ ᱠᱚ ᱵᱟᱵᱮᱱ ᱦᱟᱛᱟᱣ ᱵᱟᱲᱟ ᱠᱟᱜᱼᱟ ᱥᱮ ᱱᱤᱡᱮ ᱛᱮ ᱜᱮ ᱵᱮᱱ ᱯᱟᱲᱦᱟᱜ ᱠᱟᱱᱟ
ᱱᱤᱡᱮ ᱛᱮᱦᱚᱸ ᱞᱤᱧ ᱯᱟᱲᱦᱟᱜ ᱠᱟᱱᱟ ᱟᱨ ᱠᱳᱪᱤᱝ ᱞᱤᱧ ᱦᱟᱛᱟᱣ ᱠᱟᱫᱟ᱾
ᱦᱮᱸᱪᱮ ᱪᱮ ᱛᱟᱦᱚᱞᱮ ᱠᱷᱟᱱ ᱦᱟᱸᱜ ᱱᱟᱯᱟᱭ ᱠᱟᱛᱷᱟᱟᱜ ᱜᱮ᱾
ᱦᱮᱸ
ᱟᱹᱞᱤᱧ ᱦᱚᱸ ᱠᱳᱪᱤᱝ ᱠᱚᱫᱚ ᱚᱱᱠᱟ ᱮᱠᱴᱟ ᱫᱚ ᱵᱟᱝ ᱦᱟᱛᱟᱣ ᱦᱩᱭ ᱠᱟᱱᱟ᱾